ᱮᱱ ᱦᱤᱞᱳ ᱜᱮ
ᱦᱳᱭ ᱦᱳᱭ ᱡᱚᱦᱟᱨ ᱜᱮ ᱜᱚᱝᱠᱮ᱾
ᱦᱩᱸ ᱦᱮᱸ ᱞᱟᱹᱭᱞᱤᱧ ᱱᱟᱯᱟᱭ ᱵᱟᱲᱟ ᱜᱮᱭᱟ ᱛᱚ᱾
ᱦᱳᱭ ᱦᱳᱭ ᱪᱟᱸᱫᱳ ᱵᱚᱸᱜᱟ ᱟᱜ ᱫᱟᱭᱟ ᱫᱩᱞᱟᱹᱲ ᱛᱮ ᱱᱟᱯᱟᱭ ᱜᱮ ᱢᱮᱱᱟᱜ ᱟᱠᱟᱫ ᱞᱤᱧᱟ᱾ ᱟᱫᱚ ᱟᱹᱵᱤᱱ ᱜᱮ ᱪᱮᱫ ᱞᱮᱠᱟ ᱢᱮᱱᱟᱜ ᱟᱠᱟᱜ ᱵᱤᱱᱟ?
ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ ᱱᱤᱛᱚᱜ ᱫᱚ ᱚᱲᱟᱜ ᱦᱚᱲ ᱦᱚᱸ ᱱᱟᱯᱟᱭ ᱜᱮ ᱢᱮᱱᱟᱜ ᱠᱚᱣᱟ᱾
ᱦᱳᱭ ᱦᱳᱭ ᱱᱟᱯᱟᱭ ᱛᱟᱦᱮ ᱞᱮᱠᱷᱟᱭ ᱜᱮ ᱡᱚᱛᱚ‌ ᱜᱮ ᱱᱟᱯᱟᱭ ᱛᱮ ᱯᱟᱨᱚᱢᱚᱜᱼᱟ ᱦᱮᱸᱥᱮ᱾
ᱦᱮᱸ
ᱟᱫᱚᱞᱤᱧ ᱞᱟᱹᱭ ᱮᱫᱟ ᱜᱚᱝᱠᱮ ᱡᱟᱦᱟᱸ ᱢᱟᱨᱟᱝ ᱵᱚᱦᱚᱜ ᱥᱮ ᱞᱟᱹᱴᱩ ᱵᱚᱦᱚᱜ ᱠᱚ ᱟᱞᱟᱝᱥ ᱚᱠᱛᱚ ᱠᱚ ᱮᱢ ᱠᱟᱜ ᱞᱟᱝ-ᱟ ᱚᱱᱟ ᱚᱠᱛᱚ ᱵᱷᱤᱛᱤᱨ ᱨᱮ ᱢᱤᱫᱴᱟᱝ ᱥᱟᱛᱟᱢ ᱤᱫᱤ ᱠᱟᱛᱮ ᱜᱟᱞᱢᱟᱨᱟᱣ ᱞᱮᱠᱷᱟᱭ ᱚᱱᱟ ᱵᱟᱭ ᱱᱟᱯᱟᱭ ᱠᱚᱜᱼᱟ᱾
ᱦᱮᱸ ᱱᱟᱯᱟᱭ ᱜᱮ ᱚᱱᱟ ᱜᱮ᱾
ᱚᱸ ᱟᱫᱚ ᱠᱮ ᱞᱤᱞ ᱞᱟᱹᱭᱫᱟ ᱟᱵᱤᱱᱟᱜ ᱢᱚᱱᱮᱨᱮ ᱡᱩᱫᱤ ᱚᱱᱠᱟᱱᱟᱜ ᱞᱟᱹᱠᱛᱤᱭᱟᱱ ᱥᱟᱛᱟᱢ ᱤᱫᱤ ᱠᱟᱛᱮᱜ ᱜᱟᱞᱢᱟᱨᱟᱣ ᱨᱮᱭᱟᱜ ᱦᱚᱸ ᱠᱟᱛᱷᱟ ᱢᱮᱱᱟᱜ ᱠᱷᱟᱡ ᱫᱚ ᱞᱟᱹᱭ ᱵᱤᱱ᱾
ᱦᱮᱸ ᱟᱹᱞᱤᱧᱟᱜ ᱨᱮ ᱢᱮᱱᱟᱜᱼᱟ ᱟᱹᱞᱤᱧ ᱠᱩᱠᱞᱤ ᱞᱤᱧ ᱫᱚᱦᱚᱭᱮᱫᱟ?
ᱦᱳᱭ
ᱦᱮᱸ ᱡᱩᱫᱤ ᱵᱮᱱ ᱵᱟᱲᱟᱭ ᱠᱷᱟᱡ ᱫᱚ ᱟᱸᱡᱚᱢ ᱞᱟᱹᱭ ᱟᱸᱡᱚᱢ ᱟᱹᱞᱤᱧ ᱵᱮᱱ ᱦᱮᱸ᱾
ᱦᱳᱭ ᱦᱳᱭ ᱚᱵᱚᱥᱥᱳᱭ᱾
ᱦᱩᱸ ᱦᱩᱸ ᱦᱟᱸᱜ ᱟᱵᱚ ᱱᱚᱣᱟ ᱞᱟᱹᱭᱟ ᱠᱚ ᱮᱴᱟᱜ ᱡᱟᱹᱛ ᱨᱮᱱ ᱡᱩᱫᱤ ᱵᱟᱹᱦᱩᱢ ᱟᱹᱜᱩᱭᱮᱭᱟ ᱦᱮᱸ ᱾
ᱦᱳᱭ ᱾
ᱟᱵᱮᱱ ᱫᱚᱠᱚ ᱤᱭᱟᱹ ᱚᱱᱟ ᱟᱹᱛᱩ ᱥᱚᱢᱟᱡᱽ ᱠᱷᱚᱱᱟᱜ ᱠᱚ ᱵᱟᱨᱦᱮ ᱠᱟᱵᱮᱱᱟ ᱥᱮ ᱪᱮᱫ ᱞᱮᱠᱟ ᱚᱱᱠᱟᱧ ᱟᱸᱡᱚᱢ ᱵᱟᱲᱟ ᱟᱠᱟᱫᱟ ᱚᱱᱟ ᱫᱚ ᱥᱟᱹᱨᱤ ᱜᱮᱭᱟ ᱥᱮ ᱱᱟᱥᱮ ᱜᱮᱭᱟ?
ᱦᱤᱭ, ᱦᱳᱭ ᱚᱱᱟ ᱫᱚ ᱟᱹᱞᱤᱧ ᱦᱚᱞᱤᱧ ᱟᱸᱡᱚᱢ ᱵᱟᱲᱟ ᱟᱠᱟᱫᱟ ᱧᱮᱞ ᱦᱚᱞᱤᱧ ᱞᱤᱧ ᱧᱮᱞ ᱵᱟᱲᱟ ᱟᱠᱟᱫ ᱠᱚ ᱜᱮᱭᱟ ᱦᱮᱸ ᱥᱮ ᱾ ᱚᱱᱟ ᱠᱚᱫᱚ ᱥᱟᱹᱨᱤ ᱠᱟᱛᱷᱟ ᱠᱟᱱ ᱜᱮᱭᱟ ᱦᱮᱸ ᱥᱮ᱾ ᱟᱫᱚ ᱚᱠᱟ ᱞᱮᱠᱟ ᱨᱮᱠᱚ ᱵᱟᱲ ᱠᱚᱣᱟ ᱦᱮᱸ ᱥᱮ ᱪᱮᱫᱟᱜ ᱠᱚ ᱵᱟᱲ ᱠᱚᱣᱟ ᱚᱱᱟ ᱠᱟᱹᱴᱤᱡ ᱞᱤᱧ ᱟᱸᱡᱚᱢ ᱵᱟᱲᱟ ᱟᱠᱟᱫᱟ ᱚᱱᱟ ᱜᱮᱞᱤᱧ ᱞᱟᱹᱭ ᱟᱹᱵᱤᱱ ᱠᱟᱱᱟ ᱾
ᱦᱩᱸ, ᱦᱩᱸ ᱾
ᱟᱫᱚ ᱚᱱᱟ ᱠᱷᱟᱹᱛᱤᱨ ᱠᱚ ᱵᱟᱲ ᱠᱚᱣᱟ ᱡᱮ ᱟᱢ ᱡᱩᱫᱤ ᱡᱟᱦᱟᱸᱭ ᱡᱩᱫᱤ ᱦᱮᱸ ᱥᱮ -
ᱦᱩᱸ ᱾
ᱡᱟᱦᱟᱸᱭ ᱡᱩᱫᱤ ᱥᱟᱱᱛᱟᱲ ᱦᱚᱯᱚᱱ ᱦᱩᱭ ᱠᱟᱛᱮᱜ ᱮᱴᱟᱜ ᱪᱷᱟᱹᱛᱤᱠ ᱥᱮ ᱮᱴᱟᱜ ᱯᱟᱹᱨᱤᱥ ᱨᱮᱱ ᱦᱚᱲᱮ ᱟᱹᱜᱩᱭᱮ ᱦᱮᱸ ᱥᱮ ᱮᱴᱟᱜ ᱯᱟᱹᱨᱤᱥ ᱵᱚᱞᱛᱮ ᱮᱴᱟᱜ ᱡᱟᱹᱛ ᱨᱮᱱ ᱦᱮᱸ ᱮᱴᱟᱜ ᱡᱟᱹᱛ ᱨᱮᱱ ᱦᱚᱭ ᱵᱟᱯᱞᱟ ᱟᱹᱜᱩᱭᱟᱭ ᱮᱱᱠᱷᱟᱱᱡ ᱫᱚ ᱩᱱᱤ ᱫᱚᱠᱚ ᱵᱟᱲᱮᱭᱟ᱾
ᱦᱩᱸ ᱾
ᱢᱟᱱᱮ ᱮᱠ ᱜᱷᱚᱨᱤ ᱠᱟᱛᱮᱜ ᱠᱚ ᱫᱚᱦᱚ ᱠᱟᱭᱟ ᱦᱮᱸ ᱥᱮ ᱾ ᱢᱟᱱᱮ ᱟᱢ ᱫᱚ ᱮᱴᱟᱜ ᱡᱟᱹᱛ ᱨᱮᱱ ᱮᱢ ᱟᱹᱜᱩᱭᱮ ᱠᱟᱱᱟ ᱵᱚᱸᱜᱟ ᱵᱩᱨᱩ ᱨᱮ ᱪᱮᱫᱟᱜ ᱞᱮ ᱢᱮᱥᱟ ᱢᱮᱭᱟ ᱦᱮᱸ ᱥᱮ ᱾ ᱢᱟᱱᱮ ᱩᱱᱠᱩᱣᱟᱜ ᱵᱚᱸᱜᱟ ᱵᱩᱨᱩ ᱮᱴᱟᱜ ᱜᱮᱭᱟ, ᱟᱵᱚᱣᱟᱜ ᱵᱚᱸᱜᱟ ᱵᱩᱨᱩ ᱮᱴᱟᱜ ᱜᱮᱭᱟ ᱾
ᱦᱮᱸ ᱾
ᱦᱮᱸ ᱥᱮ ᱟᱨ ᱚᱱᱟᱛᱮ ᱟᱵᱚᱨᱮᱱ ᱵᱚᱸᱜᱟ ᱵᱩᱨᱩ ᱠᱚᱦᱚᱸ ᱠᱚ ᱨᱟᱹᱜᱤ ᱟᱹᱲᱤᱥᱚᱜᱼᱟ ᱦᱮᱸ ᱥᱮ ᱾
ᱦᱮᱸ, ᱦᱮᱸ ᱾
ᱚᱱᱟᱛᱮ ᱦᱟᱸᱜ ᱩᱱᱤ ᱫᱚᱠᱚ ᱮᱠᱜᱷᱟᱹᱨᱤᱭᱮᱭᱟ ᱢᱟᱱᱮ ᱟᱞᱚᱭ ᱥᱩᱨ ᱫᱟᱲᱟᱵᱢᱟ ᱢᱟ, ᱟᱵᱚᱣᱟᱜ ᱵᱚᱸᱜᱟ ᱵᱩᱨᱩ ᱨᱮ ᱦᱮᱸ ᱥᱮ ᱡᱟᱛᱮ ᱟᱵᱚᱣᱟᱜ ᱦᱚᱸ ᱢᱤᱫᱴᱟᱝ ᱟᱹᱨᱤᱪᱟᱞᱤ ᱢᱮᱱᱟᱜ ᱢᱮᱱᱟᱜ ᱛᱟᱵᱚᱱᱟ, ᱵᱚᱸᱜᱟ ᱵᱩᱨᱩ ᱠᱚᱨᱮ ᱦᱮᱸ ᱥᱮ ᱵᱚᱸᱜᱟ ᱵᱩᱨᱩ ᱠᱚ ᱢᱟᱱᱮ ᱠᱚ ᱟᱹᱲᱤᱥᱚᱜᱼᱟ ᱡᱮ ᱱᱚᱝᱠᱟ ᱫᱤᱠᱩ ᱪᱷᱟᱹᱛᱤᱠ ᱠᱚᱵᱚᱱ ᱟᱹᱜᱩᱭᱮᱫ ᱠᱚᱣᱟ ᱥᱮ ᱾ ᱩᱱᱠᱩ ᱞᱤᱭᱮ ᱵᱚᱱ ᱵᱚᱸᱜᱟ ᱵᱩᱨᱩᱭᱮᱫᱟ ᱦᱮᱸ ᱥᱮ ᱾
ᱦᱮᱸ, ᱦᱮᱸ, ᱦᱮᱸ ᱾
ᱚᱱᱟᱛᱮ ᱦᱟᱸᱜ ᱩᱱᱠᱩ ᱫᱚᱠᱚ ᱵᱟᱲ ᱠᱟᱠᱚ ᱾ ᱢᱟᱱᱮ ᱟ ᱟᱹᱛᱩ ᱨᱮᱭᱟᱜ ᱡᱟᱦᱟᱸ ᱛᱤᱱᱟᱹᱜ ᱜᱮ ᱵᱚᱸᱜᱟ ᱵᱩᱨᱩ ᱥᱮ ᱯᱚᱨᱚᱵᱽ ᱠᱚ ᱦᱩᱭᱩᱜᱼᱟ, ᱚᱱᱟ ᱠᱚᱨᱮ ᱫᱚ ᱵᱟᱝᱵᱚᱱ ᱥᱩᱨ ᱦᱚᱪᱚ ᱟᱠᱚᱣᱟ ᱾
ᱦᱮᱸ, ᱦᱮᱸ ᱾ ᱟᱪᱪᱷᱟ ᱟᱹᱰᱤ, ᱟᱹᱰᱤ ᱥᱟᱨᱦᱟᱣ ᱦᱮᱸ ᱾
ᱦᱮᱸ ᱾
ᱢᱟᱱᱮ ᱡᱟᱦᱟᱸ ᱞᱮᱠᱟ ᱱᱚᱣᱟ ᱠᱚᱲᱟ ᱜᱤ ᱥᱮ ᱜᱤᱫᱟᱨ ᱵᱟᱹᱦᱩ ᱠᱚ ᱟᱜᱩᱠᱚᱣᱟ ᱚᱱᱠᱟ ᱠᱩᱲᱤ ᱜᱤᱫᱟᱹᱨ ᱡᱟᱶᱟᱭᱚᱜᱼᱟ ᱮᱴᱟᱜ ᱪᱷᱟᱹᱛᱤᱠ ᱨᱮ ᱾ ᱩᱱᱩᱠᱩ ᱦᱚᱸ ᱱᱚᱣᱟ ᱞᱮᱠᱟ ᱜᱮᱠᱚ ᱤᱭᱟᱹ ᱠᱚᱣᱟ ᱥᱮ ᱱᱩᱠᱩ ᱫᱚ ᱢᱟᱱᱮ ᱡᱟᱦᱟᱸ ᱟᱹᱛᱩ ᱫᱤᱥᱚᱢ ᱮ ᱥᱮᱱ ᱟᱠᱟᱱᱟ ᱚᱱᱟ ᱟᱹᱛᱩ ᱫᱤᱥᱚᱢ ᱚᱱᱟ ᱫᱚ ᱟᱭᱟᱜ ᱡᱟᱱᱟᱢ ᱫᱤᱥᱚᱢ ᱫᱚ ᱟᱫᱚ ᱵᱟᱝ ᱠᱚ ᱦᱮᱡ ᱦᱚᱪᱚ ᱟᱭᱟ, ᱥᱮ ᱪᱮᱫ ᱞᱮᱠᱟ ᱟᱱᱟ ᱫᱚ?
ᱦᱳᱭ ᱦᱳᱭ ᱟᱫᱚ ᱚᱱᱟᱜᱮ ᱟᱫᱚ ᱟᱹᱞᱤᱧ ᱫᱚ ᱵᱟᱹᱞᱤᱧ ᱵᱟᱲᱟᱭᱟ? ᱡᱟᱦᱟᱸ ᱞᱮᱠᱟ ᱡᱩᱫᱤ ᱥᱟᱱᱛᱟᱲ ᱦᱚᱯᱚᱮᱚᱨᱟ ᱦᱮᱸᱼᱼ ᱡᱟᱦᱟᱸ ᱥᱟᱱᱛᱟᱲ ᱠᱩᱲᱤ ᱜᱤᱫᱽᱨᱟᱹ ᱡᱫᱤ ᱫᱤᱠᱩ ᱪᱷᱟᱹᱛᱤᱼᱼ ᱷᱛᱤᱠ ᱥᱮᱫ ᱮᱴᱟᱜ ᱡᱟᱹᱛ ᱨᱮ ᱡᱟᱶᱟᱭᱚᱜ ᱟᱭ ᱦᱮᱸ ᱥᱮ ᱟᱫᱚ ᱦᱟᱸᱜᱼᱼ ᱟᱵᱚᱣᱟᱜ ᱥᱟᱱᱛᱟᱲ ᱥᱚᱢᱟᱡᱽ ᱠᱷᱚᱡ ᱫᱚ ᱦᱟᱸᱜᱼᱼ ᱥᱟᱱᱛᱟᱲ ᱥᱚᱢᱟᱡᱽ ᱨᱮᱫᱚᱞᱤᱧ ᱧᱮᱞᱟ ᱟᱠᱟᱫᱟ ᱟᱛᱳ ᱠᱚᱨᱮ ᱦᱟᱸᱜᱼᱼ ᱮᱴᱟᱜ ᱟᱹᱛᱩ ᱠᱚᱨᱮ ᱦᱚᱸᱧ ᱧᱮᱞ ᱵᱟᱲᱟ ᱠᱟᱫᱟ ᱡᱮ ᱵᱟᱹᱦᱩ ᱟᱹᱜᱩ ᱞᱮᱠᱷᱟᱡ ᱫᱚᱠᱚ ᱮᱠ ᱜᱷᱩᱨᱤ ᱠᱚᱣᱟ ᱩᱱᱠᱩ ᱚᱲᱟᱜ ᱦᱚᱲ᱾ ᱟᱫᱚ ᱟᱵᱚ ᱱᱚᱰᱮ ᱠᱷᱚᱱ ᱥᱟᱱᱛᱟᱲ ᱡᱟᱹᱛ ᱠᱷᱚᱡ ᱢᱟᱱᱮ ᱮᱴᱟᱜ ᱡᱟᱹᱛ ᱨᱮ ᱡᱟᱶᱟᱭᱚᱜ ᱠᱟᱱᱟᱭ᱾ ᱦᱮᱸᱥᱮ ᱟᱫᱚ ᱩᱱᱤ ᱫᱚ ᱦᱟᱸᱜ ᱪᱮᱫ ᱠᱚ ᱪᱤᱠᱟᱹᱭᱟ ᱚᱱᱟ ᱫᱚ ᱦᱟᱸᱜ ᱵᱟᱹᱞᱤᱧ ᱵᱟᱲᱟᱭᱟ᱾ ᱦᱮᱸᱥᱮ ᱫᱤᱠᱩᱣᱟᱜ ᱠᱚᱫᱚ ᱦᱚᱜᱼᱚ ᱱᱚᱝᱠᱟ ᱡᱮᱼᱼ ᱢᱤᱫᱴᱟᱝ ᱮᱡᱮ ᱢᱮᱱᱟᱜ ᱛᱟᱠᱚᱣᱟ᱾ ᱡᱮ ᱡᱟᱦᱟᱸ ᱟᱵᱚ ᱞᱮᱠᱟ ᱢᱮᱱᱟᱜ ᱛᱟᱠᱚᱣᱟ ᱥᱮ ᱵᱟᱹᱱᱩᱜ ᱛᱟᱠᱚᱣᱟ ᱚᱱᱟ ᱫᱚ ᱵᱟᱹᱞᱤᱧ ᱵᱟᱲᱟᱭᱟ? ᱡᱟ ᱟᱵᱚ ᱞᱮᱠᱟ ᱚᱱᱠᱟ᱾ ᱵᱚᱸᱜᱟ ᱵᱩᱨᱩ ᱠᱚᱫᱚ ᱩᱱᱠᱩᱣᱟᱜ ᱫᱚ ᱚᱱᱠᱟ ᱫᱚ ᱟᱛᱳ ᱛᱮᱫᱚ ᱵᱟᱝ ᱦᱩᱭᱩᱜ ᱛᱟᱠᱚᱣᱟ ᱛᱚ,
ᱦᱮᱸᱻ
ᱦᱮᱸᱥᱮ ᱟᱛᱳ ᱛᱮ ᱦᱩᱭᱩᱜ ᱨᱮᱦᱚᱸ ᱢᱟᱱᱮ ᱚᱸᱰᱮ ᱫᱚ ᱡᱷᱚᱛᱚ ᱦᱚᱲ ᱜᱮᱢ ᱥᱩᱨ ᱫᱟᱲᱮᱭᱟᱜᱼᱟ᱾ ᱩᱱᱠᱩᱣᱟᱜ ᱵᱚᱸᱜᱟ ᱵᱩᱨᱩ ᱨᱮᱫᱚ ᱦᱮᱸ ᱦᱮᱸ ᱟᱨ ᱩᱱᱠᱳ ᱨᱮᱱ ᱵᱚᱸᱜᱟ ᱵᱩᱨᱩ ᱦᱚᱸᱛᱚ ᱚᱱᱠᱟ ᱫᱚ ᱟᱵᱚᱨᱮᱱ ᱵᱚᱸᱜᱟ ᱵᱩᱨᱩ ᱡᱟᱦᱟᱸᱮ ᱞᱮᱠᱟᱼᱼ ᱟᱨᱼᱼ ᱚᱱᱟ ᱥᱚᱨᱚᱠ ᱯᱩᱨᱤ ᱠᱷᱚᱱ ᱡᱟᱦᱟᱸ ᱛᱚᱲᱮ ᱥᱩᱛᱟᱹᱢ ᱛᱮ ᱫᱮᱵ ᱫᱮᱵᱟᱞᱚᱠ ᱠᱷᱚᱡ ᱠᱚ ᱟᱬᱜᱳ ᱦᱤᱡᱼᱟ ᱢᱚᱸᱡᱽᱼᱼ ᱪᱷᱚᱠ ᱜᱩᱴᱤᱛᱮ ᱦᱮᱸᱥᱮ ᱟᱬᱜᱚ ᱦᱮᱡ ᱠᱟᱛᱮ ᱡᱷᱚᱛᱚ ᱠᱚ ᱞᱟᱹᱭ ᱵᱩᱡᱷᱟᱹᱣ ᱟᱵᱚᱱᱟ᱾ ᱡᱮ ᱱᱚᱣᱟ ᱫᱚ ᱵᱟᱝ ᱵᱟᱹᱲᱤᱡᱟᱜ ᱠᱟᱱᱟ ᱱᱚᱣᱟ ᱫᱚ ᱡᱮᱭᱟᱜ ᱠᱟᱱᱟ, ᱢᱮᱱᱠᱷᱟᱱ ᱫᱤᱠᱩ ᱪᱷᱟᱹᱛᱤᱠᱟᱜ ᱫᱚ ᱚᱱᱠᱟ ᱫᱚ ᱵᱟᱝ᱾ ᱱᱩᱠᱩ ᱫᱚ ᱦᱟᱸᱜ ᱢᱤᱫᱴᱟᱝ ᱢᱩᱨᱛᱤ ᱥᱮ ᱵᱮᱱᱟᱣ ᱵᱚᱸᱜᱟ ᱨᱮᱠᱚᱼᱼ ᱵᱚᱸᱜᱟ ᱵᱩᱨᱩᱭᱟ᱾ ᱟᱹᱞᱤᱧ ᱨᱮᱱᱼᱼ ᱟᱞᱤᱧ ᱫᱚ ᱱᱚᱣᱟ ᱫᱚ ᱵᱟᱞᱤᱧ ᱞᱟᱹᱭ ᱮᱫᱟ ᱡᱮ ᱩᱱᱠᱩ ᱨᱮᱱ ᱵᱚᱸᱜᱟᱼᱼ ᱫᱚ ᱮᱲᱮ ᱵᱚᱸᱜᱟ ᱠᱟᱱᱟ ᱠᱚ ᱥᱮ ᱵᱚᱸᱜᱟ ᱵᱟᱹᱱᱩᱜ ᱠᱚᱛᱟ ᱠᱚᱣᱟ᱾ ᱦᱮᱸᱥᱮ ᱵᱚᱸᱜᱟ ᱫᱚ ᱢᱮᱱᱟᱜ ᱠᱚᱛᱟ ᱣᱟ ᱢᱮᱱᱠᱷᱟᱱ ᱩᱱᱠᱩ ᱫᱚ ᱟᱵᱚ ᱞᱮᱠᱟ ᱫᱚ ᱵᱟᱝ ᱠᱚ ᱦᱤᱡᱩᱜᱼᱟ ᱡᱮᱼᱼ ᱟᱵᱚ ᱥᱟᱢᱟᱝ ᱨᱮ ᱟᱵᱩ ᱛᱩᱞᱩᱡ ᱠᱚ ᱥᱟᱢᱟᱝ ᱥᱟᱢᱟᱝ ᱠᱚ ᱜᱟᱞᱢᱟᱨᱟᱜᱼᱟ᱾ ᱚᱱᱠᱟ ᱫᱚ ᱵᱟᱝ ᱦᱩᱭᱩᱜ ᱛᱟᱠᱚᱣᱟ ᱩᱱᱠᱩᱣᱟᱜ ᱫᱚ ᱦᱮᱸ ᱥᱮ᱾ ᱩᱱᱠᱩ ᱫᱚᱞᱤᱧ ᱟᱸᱡᱚᱢ ᱟᱠᱟᱫ ᱠᱚᱣᱟ ᱡᱮ ᱠᱩᱠᱢᱩ ᱛᱮᱜᱮ ᱠᱚ ᱨᱚᱯᱚᱲ ᱠᱚᱣᱟ᱾
ᱦᱩᱸ ᱦᱩᱸ
ᱦᱮᱸᱥᱮ ᱡᱮ ᱠᱩᱠᱢᱩ ᱛᱮ ᱠᱚ ᱞᱟᱹᱭ ᱦᱚᱴᱚᱣᱟ ᱠᱚᱣᱟ ᱡᱮ ᱱᱚᱝᱠᱟ ᱱᱚᱝᱠᱟ ᱵᱚᱸᱜᱟ ᱵᱩᱨᱩᱭ ᱯᱮ᱾ ᱦᱮᱸ ᱥᱮ ᱤᱧ ᱫᱚ ᱱᱩᱭ ᱵᱚᱸᱜᱟ ᱠᱟᱹᱱᱟᱹᱧ ᱟᱫᱚ ᱟᱵᱚᱨᱮᱱ ᱡᱮᱢᱚᱱ ᱜᱚᱸ ᱡᱟᱦᱟᱭ ᱠᱚ ᱢᱮᱱᱟᱜ ᱠᱚᱛᱟ ᱵᱚᱱᱟ ᱢᱟᱨᱟᱝ ᱵᱩᱨᱩ, ᱡᱟᱦᱮᱨ ᱟᱭᱳ, ᱢᱚᱬᱮ ᱠᱚ ᱛᱩᱨᱩᱭ ᱠᱚ᱾ ᱦᱮᱸᱥᱮ ᱞᱤᱴᱟᱹ ᱜᱚᱸᱥᱟᱭ ᱦᱮᱸᱥᱮ ᱟᱨᱚᱼᱼ ᱥᱮᱸᱫᱽᱨᱟ ᱵᱚᱸᱜᱟ ᱠᱚ ᱚᱱᱠᱟ ᱢᱮᱱᱟᱜ ᱠᱚᱛᱟ ᱵᱚᱱᱟ, ᱩᱱᱠᱩ ᱨᱮᱱ ᱦᱚᱸ ᱚᱱᱠᱟ ᱢᱮᱱᱟᱜ ᱠᱚᱛᱟᱼᱼ ᱠᱚᱣᱟ ᱟᱫᱚ ᱡᱟᱦᱟᱸᱭ ᱵᱚᱸᱜᱟ ᱡᱟᱦᱟᱸᱭᱮ ᱠᱩᱠᱢᱩᱟᱭ ᱦᱮᱸ ᱥᱮ
ᱦᱩᱸ
ᱠᱩᱠᱢᱩ ᱠᱟᱛᱮ ᱧᱟᱢᱮᱭᱟᱭ᱾ ᱟᱫᱚ ᱩᱱᱤ ᱢᱮᱛᱟᱭᱟ ᱤᱧᱫᱚ ᱟᱢᱟᱜ ᱛᱤᱛᱮ ᱚᱱᱠᱟ ᱵᱚᱸᱜᱟ ᱵᱩᱨᱩᱧ ᱦᱟᱛᱟᱣᱟ᱾ ᱦᱮᱸᱥᱮ ᱟᱢ ᱫᱚ ᱤᱧ ᱱᱚᱣᱟ ᱡᱟᱭᱜᱟ ᱨᱮ ᱢᱤᱫᱴᱟᱝᱼᱼ ᱚᱲᱟᱜ ᱵᱮᱱᱟᱣ ᱟᱹᱧ ᱢᱮᱥᱮ ᱚᱸᱰᱮ ᱜᱩᱫᱮᱵᱟᱥᱮᱵᱟᱧ ᱢᱮ᱾ ᱚᱱᱠᱟ ᱠᱟᱛᱮᱜ ᱟᱹᱰᱤ ᱡᱟᱭᱜᱟ ᱨᱮᱜᱮ ᱠᱚ ᱵᱚᱸᱜᱟ ᱵᱩᱨᱩ ᱟᱠᱚᱣᱟ ᱫᱤᱠᱩ ᱪᱷᱟᱹᱛᱤᱠ ᱠᱚᱫᱚ ᱢᱮᱱ ᱠᱷᱟᱱᱼᱼ ᱟᱵᱚ ᱦᱚᱲ ᱫᱚ ᱩᱱᱠᱩ ᱠᱷᱚᱡ ᱫᱚ ᱟᱹᱰᱤ ᱜᱮ ᱮᱴᱟᱜ ᱜᱮᱭᱟ ᱵᱚᱱ᱾ ᱦᱮᱸᱥᱮ ᱦᱩᱸ, ᱟᱫᱚ ᱟᱹᱞᱤᱧ ᱫᱚᱞᱤᱧ ᱞᱟᱹᱭᱟ ᱡᱮ ᱮᱴᱟᱜ ᱡᱟᱹᱛᱤ ᱠᱷᱚᱡ ᱫᱚ ᱟᱵᱚ ᱥᱟᱱᱛᱟᱲ ᱡᱟᱹᱛᱤ ᱫᱚ ᱟᱹᱫᱤᱵᱚᱱ ᱥᱚᱨᱮᱥᱟ᱾
ᱦᱮᱸ ᱦᱮᱸ ᱮᱠᱫᱚᱢ ᱥᱟᱹᱨᱤ ᱠᱟᱛᱷᱟ ᱦᱩᱸ
ᱜᱚᱝᱠᱮ ᱟᱨ ᱢᱤᱫᱴᱮᱱ ᱞᱤᱧ ᱠᱩᱞᱤᱭᱮᱫ ᱵᱮᱱᱟ ᱦᱮᱸ
ᱦᱳᱭ
ᱟᱵᱚ ᱱᱚᱣᱟ ᱡᱟᱦᱟᱸ
ᱤᱭᱟᱹ ᱨᱮ ᱡᱟᱦᱟᱸ ᱛᱤᱱᱟᱹᱜ ᱢᱮᱱᱟ ᱵᱟᱯᱞᱟ ᱵᱤᱦᱟᱹ ᱦᱩᱭᱩᱜ ᱠᱟᱱᱟ ᱦᱮᱸ
ᱟᱨ ᱱᱮᱛᱟᱨᱟᱜ ᱡᱩᱜᱽ ᱨᱮ ᱡᱟᱦᱟᱸ ᱟᱭᱳ, ᱠᱩᱲᱤ ᱜᱤᱫᱟᱹᱨ ᱠᱚ ᱠᱚᱠᱚ ᱵᱟᱝᱠᱚ ᱛᱟᱦᱮᱸᱱ ᱠᱟᱱᱟ, ᱡᱟᱸᱶᱟᱭ ᱵᱟᱹᱜᱤ ᱠᱟᱛᱮ ᱦᱚᱸᱠᱚ ᱫᱟᱹᱲ ᱠᱟᱱᱟ ᱢᱤᱫᱵᱟᱨ ᱥᱤᱧ ᱛᱟᱦᱮᱸ ᱠᱟᱛᱮ
ᱦᱩᱸ ᱟᱨ ᱟᱫᱷᱮᱠ ᱠᱚᱫᱚ ᱤᱭᱟᱹ ᱪᱮᱫᱞᱮᱠᱟ ᱠᱷᱟᱡ ᱧᱮᱞ ᱢᱮ ᱩᱱᱤ ᱴᱷᱮᱡ ᱡᱟᱶᱟᱭᱚᱜ ᱦᱚᱸ ᱵᱟᱭ ᱨᱮᱵᱮᱱ ᱠᱟᱱᱟ ᱚᱱᱟ ᱫᱚ ᱪᱮᱫ ᱞᱮᱠᱟ ᱤᱭᱟᱹᱨᱮ
ᱟᱪᱷᱟ ᱚᱱᱟ ᱛᱮ ᱡᱟᱶᱟᱭ ᱡᱟᱦᱟᱸ ᱵᱤᱱ ᱞᱟᱹᱭ ᱠᱮᱫᱼᱟ ᱜᱚᱝᱠᱮ ᱡᱮ ᱡᱟᱶᱟᱭ ᱵᱟᱭ ᱨᱮᱵᱮᱱᱚᱜ ᱠᱟᱱᱟ ᱢᱟᱱᱮ ᱚᱱᱟ ᱫᱚ ᱴᱷᱤᱠ ᱜᱮᱭᱟ ᱟᱭᱟᱜ ᱢᱚᱛᱟᱢᱚᱛᱮ ᱮᱢ ᱠᱮᱫᱟᱭ ᱥᱮ ᱵᱟᱭ ᱠᱩᱥᱤᱜ ᱠᱟᱱᱟ ᱥᱮ ᱟᱡ ᱫᱚᱭ ᱢᱚᱱᱮ ᱫᱚ ᱚᱸᱰᱮ ᱫᱚ ᱤᱧ ᱫᱚ ᱥᱩᱠ ᱵᱟᱹᱧ ᱧᱟᱢᱟ ᱚᱱᱟᱛᱮ ᱦᱟᱸᱜ ᱮ ᱵᱟᱝ ᱠᱮᱫᱟᱭ, ᱢᱮᱱᱠᱷᱟᱱ ᱡᱟᱶᱟᱭ ᱯᱚᱨᱮ ᱦᱮᱸᱥᱮ ᱡᱟᱶᱟᱭ ᱯᱚᱨᱮ ᱡᱟᱦᱟᱸᱭ ᱠᱩᱲᱤ ᱜᱤᱫᱽᱨᱟᱹ ᱱᱚᱝᱠᱟ ᱠᱚ ᱫᱟᱹᱲ ᱮᱫᱟ ᱾
ᱦᱩ
ᱦᱮᱸᱥᱮ ᱫᱟᱹᱲ ᱠᱟᱛᱮᱜ ᱠᱚ ᱪᱷᱟᱹᱰᱩᱭ ᱠᱟᱱᱟ ᱠᱚ ᱡᱟᱦᱟᱸ ᱠᱚ ᱞᱟᱹᱭᱫᱟ ᱾ ᱦᱮᱸᱥᱮ ᱚᱱᱠᱟ ᱧᱮᱞᱚᱜ ᱠᱟᱱᱟ ᱱᱮᱛᱟᱨ ᱫᱚ ᱡᱟᱹᱥᱛᱤ ᱦᱩᱭᱩᱜ ᱠᱟᱱᱟ ᱦᱮᱸ ᱥᱮ? ᱢᱮᱱᱠᱷᱟᱱ ᱚᱱᱠᱟ ᱫᱚ ᱵᱟᱝ ᱴᱷᱤᱠᱟ
ᱦᱩ
ᱟᱢ ᱫᱚ ᱢᱤᱫᱴᱷᱮᱱᱮᱢ ᱡᱟᱶᱟᱭᱮᱱᱛᱮ ᱟᱨᱦᱚᱸ ᱮᱴᱟᱜ ᱡᱟᱭᱜᱟ ᱨᱮᱢ ᱡᱟᱶᱟᱭᱚᱜᱼᱟ ᱦᱮᱸ ᱥᱮ ᱟᱨ ᱩᱱᱠᱩ ᱪᱷᱟᱹᱰᱩ ᱠᱩᱲᱤ ᱜᱤᱫᱽᱨᱟᱹ ᱦᱚᱠᱚ ᱤᱫᱤᱭᱮᱫ ᱠᱚᱣᱟ ᱦᱟᱸᱜ ‌᱾ ᱤᱧ ᱧᱮᱞ ᱵᱟᱲᱟᱭᱮᱫ ᱠᱚᱣᱟ ᱰᱟᱺᱜᱩᱣᱟᱹ ᱠᱚᱲᱟ ᱠᱚ ᱦᱮᱸ ᱥᱮ ᱾
ᱦᱮᱸ ᱦᱮᱸ ᱦᱮᱸ ᱾
ᱢᱮᱱᱠᱷᱟᱱ ᱚᱱᱠᱟ ᱤᱫᱤ ᱠᱟᱛᱮᱜ ᱫᱚ ᱟᱵᱚ ᱡᱟᱦᱟᱸ ᱵᱚᱸᱜᱟ ᱵᱩᱨᱩ ᱨᱮ ᱵᱟᱝ ᱠᱩ ᱥᱩᱨ ᱦᱚᱪᱚ ᱟᱱᱤᱡᱼᱟ ᱦᱮᱥᱮ ᱚᱱᱠᱟ ᱦᱟᱹᱱᱤ ᱴᱷᱮᱱ ᱱᱟᱭ ᱴᱷᱮᱱ ᱮᱢ ᱡᱟᱶᱟᱭᱚᱜ ᱠᱟᱱᱟ ᱚᱱᱠᱟ ᱪᱷᱩᱭᱟᱹᱛ ᱠᱩᱲᱤ ᱜᱤᱫᱽᱨᱟᱹ ᱦᱮᱸᱮ ᱟᱢ ᱫᱚᱠᱚ ᱞᱟᱹᱭ ᱠᱮᱫ ᱢᱮᱭᱟ ᱱᱚᱜ ᱚᱱᱠᱟ ᱠᱟᱛᱮᱜ ᱫᱚ ᱟᱢᱫᱚ ᱵᱚᱸᱜᱟ ᱵᱩᱨᱩ ᱠᱚᱨᱮ ᱫᱚ ᱵᱟᱝᱠᱚ ᱥᱟᱹᱨ ᱦᱚᱪᱚ ᱟᱢᱟ ᱾
ᱩᱦᱩᱜ ᱾
ᱟᱫᱚ ᱚᱱᱟᱜᱤᱧ ᱞᱟᱹᱭᱟᱠᱚᱣᱟ ᱡᱮ ᱞᱟᱹᱭᱟᱵᱤᱱᱟ ᱡᱮ ᱚᱱᱠᱟ ᱫᱚ ᱵᱟᱝ ᱴᱷᱤᱠᱟ ᱦᱮᱸᱥᱮ ᱡᱮᱦᱮᱛᱩ ᱟᱢ ᱡᱟᱦᱟᱸ ᱡᱟᱦᱟᱸ ᱨᱮᱠᱚ ᱮᱢᱮᱫ ᱢᱮᱭᱟ ᱥᱮ ᱟᱢ ᱱᱤᱡᱮᱛᱮᱢ ᱡᱟᱶᱟᱭᱚᱜ ᱠᱟᱱᱟ
ᱦᱮᱸ ᱥᱮ, ᱚᱱᱟ ᱫᱚ ᱟᱢ ᱱᱤᱡᱮᱨᱟᱜ ᱥᱩᱠᱮᱢ ᱧᱮᱞᱟᱠᱟᱫᱟ ᱩᱱᱤ ᱴᱷᱮᱱ ᱚᱱᱟᱛᱮ ᱥᱮᱢ ᱡᱟᱶᱟᱭᱮᱱᱟ ᱾ ᱟᱫᱚ ᱯᱚᱨᱮᱛᱮ ᱦᱟᱸᱜ ᱮᱢ ᱠᱟᱹᱴᱤᱡ, ᱮᱸᱻ ᱛᱟᱯᱟᱢ ᱠᱚ ᱠᱷᱟᱹᱯᱟᱹᱨᱤ ᱠᱚ ᱦᱩᱭᱩᱜ ᱠᱟᱱ ᱛᱟᱵᱤᱱ ᱠᱷᱟᱡ ᱫᱚ, ᱟᱫᱚᱢ ᱫᱟᱹᱲ ᱮᱫᱟ, ᱢᱟᱱᱮ ᱥᱚᱝᱥᱟᱨ ᱨᱮᱫᱚ ᱚᱱᱟ ᱠᱚᱫᱚ ᱦᱟᱸᱜ, ᱠᱟᱹᱭᱡᱩ ᱠᱷᱟᱹᱯᱟᱹᱨᱤ ᱫᱚ ᱛᱟᱦᱮᱸᱱ ᱜᱮᱭᱟ ᱦᱮᱸ ᱥᱮ ᱾ ᱟᱫᱚ ᱚᱱᱟ ᱫᱚ ᱟᱯᱟᱱ ᱟᱹ ᱯᱤᱱ ᱜᱮ ᱵᱤᱱ ᱜᱟᱞᱢᱟᱨᱟᱣ ᱛᱮᱵᱤᱱ ᱵᱩᱡᱷᱟᱹᱣᱟ ᱦᱮᱸ ᱥᱮ ᱾
ᱦᱩᱸ ᱦᱩᱸ ᱾
ᱫᱩᱠ ᱥᱩᱠ ᱨᱮᱫᱚ ᱟᱹᱵᱤᱱ ᱟᱹᱵᱤᱱ ᱛᱮᱜᱮ ᱵᱤᱱ ᱧᱮᱞᱚᱜᱼᱟ ᱛᱚ ᱚᱠᱚᱭ ᱫᱚᱭ ᱧᱮᱞ ᱵᱤᱱᱟ ᱦᱟᱸᱜ ᱦᱮᱸ ᱾
ᱦᱩᱸ, ᱜᱚᱝᱠᱮ ᱟᱨ ᱱᱚᱜ-ᱱᱟᱢ ᱟᱵᱚ ᱡᱮᱢᱚᱱ ᱠᱚᱲᱟ ᱜᱤᱫᱨᱟᱹ ᱫᱚ, ᱵᱟᱹᱦᱩ ᱵᱚᱱ ᱟᱹᱜᱩᱭᱮᱫ ᱠᱚᱣᱟ ᱦᱮᱸ, ᱟᱰᱤ ᱪᱟᱬ ᱜᱮ ᱦᱮᱸ᱾
ᱦᱚᱭ,
ᱟᱫᱚ ᱟᱱ ᱵᱟᱦᱨᱮ ᱠᱟᱹᱢᱤ ᱵᱚᱱ ᱪᱟᱞᱟᱜ ᱠᱟᱱᱟ ᱟᱨ ᱵᱟᱹᱦᱩ ᱠᱚ ᱢᱟᱱᱮ ᱵᱚᱱ ᱧᱤᱨ ᱠᱟᱱ ᱛᱟᱵᱚᱱᱟ ᱚᱱᱟ ᱫᱚ ᱪᱮᱫ ᱠᱟᱨᱚᱱ ᱛᱮ ᱦᱩᱭ ᱫᱟᱲᱮᱭᱟᱜᱼᱟ?
ᱦᱮᱸ ᱟᱫᱚ ᱪᱮᱫ ᱵᱟ ᱟᱨ ᱢᱤᱫ ᱫᱷᱟᱣ ᱞᱟᱹᱭ ᱵᱤᱱ ᱜᱚᱝᱠᱮ?
ᱡᱮᱢᱚᱱ ᱟᱨ ᱱᱮᱛᱟᱨ ᱠᱚᱨᱮᱱ ᱠᱚᱲᱟ ᱜᱤᱫᱟᱹᱨ ᱠᱚᱫᱚ ᱟᱹᱰᱤ ᱪᱟᱬ ᱵᱟᱹᱦᱩ ᱠᱚ ᱟᱹᱜᱩᱭᱮᱜ ᱠᱚᱣᱟ ᱟᱨ ᱠᱤᱪᱷᱩ ᱫᱤᱱ ᱛᱟᱦᱮᱸ ᱵᱟᱲᱟ ᱠᱟᱛᱮᱜ ᱵᱟᱨᱦᱮ ᱠᱟᱹᱢᱤ ᱠᱚ ᱪᱟᱞᱟᱜ ᱠᱟᱱᱟ ᱟᱨ ᱟᱠᱚᱨᱮᱱ ᱵᱟᱹᱵᱩ ᱫᱚ ᱟᱫᱷᱮᱠ ᱠᱚᱫᱚ ᱠᱚ ᱛᱟᱦᱮᱸᱱ ᱠᱟᱱᱟ, ᱟᱫᱷᱮᱠ ᱠᱚᱫᱚ ᱠᱚ ᱫᱟᱹᱲ ᱠᱟᱱ ᱛᱟᱠᱚᱣᱟ ᱾
ᱦᱮᱸ᱾
ᱟᱫᱚ ᱪᱮᱫᱟᱜ ᱠᱩ ᱩᱱᱠᱩ ᱫᱚ ᱫᱟᱹᱲ ᱵᱟᱹᱜᱤᱭᱟᱭ ᱠᱟᱱᱛᱮ ᱵᱟᱝᱠᱚ ᱛᱟᱦᱮᱸᱱ ᱠᱟᱱᱟ ᱥᱮ ᱩᱱᱤ ᱟᱥᱠᱮᱛᱚᱜ ᱠᱟᱱᱛᱮ ᱵᱟᱝᱠᱚ ᱛᱟᱦᱮᱸᱱ ᱠᱟᱱ?
ᱦᱮᱸ ᱦᱮᱸ ᱦᱮᱸ ᱟᱫᱚ ᱚᱱᱠᱟ ᱫᱚ ᱧᱮᱞ ᱵᱟᱲᱟ ᱦᱩᱭ ᱟᱠᱟᱱ ᱜᱮᱭᱟ ᱦᱮᱸ ᱥᱮ, ᱟᱫᱚ ᱚᱱᱠᱟ ᱫᱚ ᱜᱚᱞᱯᱚ ᱫᱚ ᱵᱟᱝ ᱴᱷᱤᱠᱟ ᱦᱮᱸ ᱥᱮ ᱟᱫᱚ ᱛᱟᱣᱚᱨᱮᱞᱤᱧ ᱞᱟᱹᱭᱫᱟ, ᱡᱮ ᱚᱱᱠᱟ ᱫᱚ ᱵᱟᱭᱨᱮ ᱠᱟᱹᱢᱤ ᱫᱚ ᱦᱮᱸ ᱟᱭᱟᱜ ᱞᱟᱡ ᱨᱮᱸᱜᱮᱡ ᱠᱷᱟᱹᱛᱤᱨ ᱵᱟᱭᱨᱮ ᱠᱟᱹᱢᱤ ᱪᱟᱞᱟᱜ ᱠᱟᱱᱟᱭ, ᱦᱮᱸ ᱥᱮ ᱪᱟᱞᱟᱜ ᱠᱟᱱᱟ ᱠᱚ, ᱢᱮᱱᱠᱷᱟᱱ ᱟᱫᱚ ᱱᱚᱸᱰᱮ ᱫᱚ ᱡᱟᱦᱟᱸ ᱵᱟᱹᱦᱩ ᱢᱮᱱᱟᱭ ᱛᱟᱭᱟ ᱦᱮᱸ ᱥᱮ ᱢᱮᱱᱟᱜ ᱠᱚ ᱛᱟᱠᱚᱣᱟ ᱩᱱᱠᱩ ᱫᱚᱠᱚ ᱮᱠᱞᱟ ᱜᱚᱫᱚᱜ ᱠᱟᱱᱟ ᱦᱮᱸ ᱥᱮ, ᱡᱮᱦᱮᱛᱩ ᱟᱢ ᱴᱷᱮᱱ ᱡᱟᱦᱟᱸᱭ ᱴᱷᱮᱱᱮ ᱡᱟᱶᱟᱭ ᱟᱠᱟᱱᱟᱭ,
ᱦᱩᱸ ᱦᱩᱸ᱾
ᱦᱳᱭ ᱟᱫᱚ ᱩᱱᱤ ᱫᱚ ᱟᱢ ᱵᱮᱜᱚᱨ ᱪᱤᱠᱟᱹᱭ ᱛᱮ ᱛᱟᱦᱮᱸᱱᱟᱭ ᱞᱟᱹᱭ ᱢᱮ ᱥᱮ ᱮᱠᱞᱟ ᱜᱮ ᱫᱟᱹᱲ ᱵᱟᱹᱜᱤ ᱴᱚᱣᱟᱣ ᱦᱚᱴᱚᱣᱟᱣ ᱟᱠᱚ ᱠᱟᱱᱟ ᱠᱚ ᱚᱱᱠᱟ᱾ ᱦᱮᱸ ᱥᱮ ᱟᱫᱚ ᱩᱱᱤ
ᱪᱚ ᱠᱟᱛᱮᱜ ᱠᱚ ᱪᱟᱞᱟᱜ ᱠᱟᱱᱟ ᱤᱭᱟᱹ ᱤᱧ ᱫᱚ ᱠᱤᱪᱷᱩ ᱫᱤᱱᱤᱧ ᱠᱟᱹᱢᱤᱭᱟ, ᱴᱟᱠᱟ ᱯᱚᱭᱥᱟ ᱞᱟᱝ ᱨᱚᱡᱽ ᱜᱟᱨᱟᱢ, ᱟᱫᱚ ᱠᱩᱲᱤ ᱛᱚ ᱚᱱᱟ ᱫᱚ ᱵᱟᱝᱠᱚ ᱵᱩᱡᱽ ᱫᱟ᱾
ᱩᱸ ᱦᱳᱭ ᱟᱫᱚ ᱠᱟᱹᱢᱤ ᱢᱟᱛᱚ ᱟᱵᱚ ᱱᱚᱱᱛᱮ ᱦᱚᱸ ᱟᱛᱩ ᱴᱚᱞᱟ ᱠᱚᱨᱮᱜ ᱢᱟ ᱟᱭᱢᱟ ᱠᱟᱹᱢᱤ ᱢᱮᱱᱟᱜ-ᱟ, ᱢᱮᱱᱠᱷᱟᱱ ᱩᱱᱟᱹᱜ ᱜᱚᱱᱚᱝ ᱵᱟᱝ ᱧᱟᱢᱮᱫ ᱨᱮᱦᱚᱸ ᱦᱮᱸᱥᱮ,
ᱦᱩᱸ᱾
ᱦᱚᱭ, ᱢᱟᱱᱮ ᱞᱟᱡ ᱨᱮᱸᱜᱮᱡ ᱪᱟᱵᱟ ᱞᱮᱠᱟ ᱨᱮᱫᱚ ᱜᱚᱱᱚᱝ ᱵᱚᱱ ᱧᱟᱢᱮᱜ ᱜᱮᱭᱟ ᱦᱮᱸᱥᱮ, ᱟᱫᱚ ᱟᱵᱚ ᱫᱚ ᱩᱱᱟᱹᱜ ᱫᱚ ᱵᱟᱝ ᱵᱚᱱ ᱪᱟᱹᱭᱟ ᱡᱮ ᱮᱴᱟᱜ ᱡᱟᱹᱛᱤ ᱞᱮ ᱠᱟ ᱡᱮ ᱤᱧ ᱫᱚ ᱱᱩᱱᱟᱹᱜ ᱤᱧ ᱠᱤᱥᱟᱹᱬᱚᱜ-ᱟ ᱢᱟᱱᱮ ᱡᱟᱦᱟᱸ ᱞᱮᱠᱟᱨᱮ ᱥᱩᱠᱨᱤᱧ ᱛᱟᱦᱮᱸᱱ ᱢᱟ ᱦᱮᱸ
ᱦᱩᱸ ᱦᱩᱸ ᱦᱩᱸ᱾
ᱟᱵᱚ ᱫᱚ ᱥᱩᱠ ᱠᱷᱟᱡ ᱜᱮᱛᱚ ᱡᱷᱚᱛᱚ ᱠᱤᱪᱷᱩ ᱵᱮᱥ ᱜᱮ ᱪᱟᱞᱟᱜ ᱛᱟᱵᱚᱱᱟ ᱦᱮᱸ, ᱦᱮᱸ᱾ ᱱᱚᱣᱟ ᱡᱮ ᱨᱮᱫᱚ ᱡᱤᱣᱤ ᱨᱮᱫᱚ ᱪᱮ ᱮᱢ ᱪᱟᱹᱭᱟ ᱥᱩᱠ ᱥᱟᱹᱱᱛᱤ ᱛᱟᱦᱮᱱ ᱢᱟ ᱚᱱᱟ ᱜᱮᱛᱚᱢ ᱪᱟᱹᱭᱟ᱾
ᱦᱮᱸ ᱦᱮᱸ
ᱦᱮᱸ ᱟᱫᱚ ᱚᱱᱟ ᱞᱤᱭᱮ ᱫᱚ ᱩᱱᱟᱹᱜ ᱴᱟ ᱫᱚ ᱦᱟᱸᱜ ᱵᱟᱹᱞᱤᱧ ᱵᱟᱲᱟᱭᱟ ᱦᱮᱸᱥᱮ ᱡᱩᱫᱤ ᱟᱹᱵᱤᱱ ᱵᱤᱱ ᱵᱟᱲᱟᱭ ᱠᱷᱟᱡ ᱡᱩᱫᱤ ᱠᱟᱹᱴᱤᱡ ᱵᱤᱱ ᱞᱟᱹᱭ ᱵᱩᱡᱷᱟᱹᱣ ᱠᱮᱞᱤᱧᱟ ᱟᱹᱞᱤᱧ ᱦᱚᱸ ᱰᱤ ᱟᱸᱡᱚᱢ ᱵᱩᱡᱷᱟᱹᱣᱮᱫ ᱞᱤᱧᱟᱹ ᱚᱱᱟ ᱠᱚ ᱫᱤᱠ ᱫᱤᱠ ᱫᱤᱭᱮ᱾
ᱦᱮᱸ ᱦᱮᱸ ᱤᱧ ᱞᱟᱹᱭ ᱫᱟ ᱤᱧ ᱫᱩᱧ ᱞᱟᱹᱭᱟ ᱟᱢ ᱫᱚ ᱦᱚᱲ ᱨᱮᱱ ᱦᱚᱯᱚᱱ ᱮᱨᱟ ᱟᱹᱜᱩ ᱠᱟᱛᱮᱫ ᱫᱚ ᱛᱤᱥ ᱦᱚᱸ ᱵᱟᱢ ᱢᱟᱱᱮ ᱛᱤᱥᱦᱚᱸ ᱵᱟᱢ ᱥᱩᱠ ᱫᱟᱲᱮᱜ-ᱟ᱾
ᱦᱮᱸ
ᱟᱢ ᱫᱚ ᱡᱩᱫᱤ ᱥᱩᱠ ᱨᱮᱱᱟᱜ ᱛᱟᱦᱮᱱ ᱛᱟᱢᱟ ᱟᱨ ᱡᱚᱛᱚ ᱦᱚᱲ ᱜᱮᱵᱚᱱ ᱵᱟᱹᱦᱩ ᱡᱚᱱᱚᱜ ᱜᱮᱭᱟ ᱡᱚᱛᱚ ᱦᱚᱲ ᱜᱮᱵᱚᱱ ᱡᱟᱶᱟᱭ ᱠᱚ ᱜᱮᱭᱟ᱾
ᱦᱮᱸ
ᱟᱫᱚ ᱟᱢᱫᱚ ᱞᱟᱦᱟ ᱟᱢ ᱱᱤᱡᱮᱛᱮ ᱦᱚᱲ ᱡᱚᱝᱚᱜ ᱢᱟᱱᱮ ᱦᱚᱲ ᱞᱮᱠᱟ ᱦᱚᱲ ᱛᱮᱭᱟᱨᱚᱜ ᱢᱮ ᱛᱟᱯᱚᱨ
ᱦᱮᱸ
ᱦᱚᱨ ᱨᱮᱱ ᱦᱚᱯᱚᱱ ᱮᱨᱟ ᱫᱚᱢ ᱟᱹᱜᱩᱭ ᱭᱟ ᱦᱚᱨ ᱨᱮᱱ ᱦᱚᱯᱚᱱ ᱦᱚᱯᱚᱱ ᱮᱨᱟ ᱟᱹᱜᱩ ᱠᱚᱡᱛᱮ ᱜᱮᱞᱮ ᱟᱢ ᱫᱚ ᱩᱱᱤ ᱫᱚ ᱩᱱᱤ ᱪᱮᱫ ᱞᱮᱠᱟ ᱠᱚ ᱟᱭᱳᱵᱟᱵᱟ ᱚᱲᱟᱜ ᱨᱮ ᱪᱮᱫ ᱞᱮᱠᱟ ᱠᱚ ᱦᱟᱨᱟ ᱵᱩᱨᱩᱣ ᱠᱟᱫᱮᱭᱟ ᱚᱱᱟ ᱠᱷᱚᱱᱟᱜ ᱫᱚ ᱟᱢ ᱴᱷᱮᱡ ᱫᱚ ᱰᱷᱮᱨ ᱜᱮ ᱰᱤᱢᱟᱰ ᱟᱭ᱾
ᱦᱮᱸ
ᱦᱮᱸ ᱥᱮ ᱵᱟᱝ ᱩᱱᱤ ᱞᱟᱹᱭᱟ ᱤᱧ ᱫᱚ ᱦᱟᱱᱟᱧ ᱦᱟᱛᱟᱣᱟ ᱱᱚᱣᱟᱧ ᱦᱟᱛᱟᱣ-ᱟ᱾
ᱦᱩᱸ ᱚ
ᱦᱩᱸ ᱚᱱᱟ ᱠᱷᱟᱹᱛᱤᱨ ᱛᱮ ᱞᱟᱹᱭ ᱜᱟᱱᱚᱜ-ᱟ ᱢᱟᱱᱮ ᱟᱢ ᱫᱚ ᱡᱚᱠᱷᱚᱱ ᱨᱚᱡᱽᱜᱟᱨ ᱛᱟᱦᱮᱱ ᱛᱟᱢᱟ ᱩᱱᱜᱮ ᱟᱹᱜᱩ ᱠᱚ ᱢᱮ ᱵᱟᱠᱷᱟᱡ ᱫᱚ ᱟᱞᱚᱢ ᱟᱹᱜᱩ ᱵᱟᱲᱟ ᱠᱚᱣᱟ᱾
ᱦᱳᱭ ᱦᱳᱭ ᱦᱳᱭ ᱚᱱᱟ ᱦᱚᱸ ᱦᱳᱭ ᱡᱚᱛᱷᱟᱛ ᱠᱟᱛᱷᱟ ᱵᱤᱱ ᱞᱟᱹᱭ ᱟᱠᱟᱜ-ᱟ᱾
ᱦᱮᱸ